ᱦᱮᱞᱳ, ᱦᱳᱭ᱾
ᱦᱮᱸ ᱜᱚᱢᱠᱮ ᱡᱚᱦᱟᱨ ᱜᱮ ᱥᱟᱶᱛᱮ ᱥᱟᱹᱜᱩᱱ ᱛᱤᱠᱤᱱ ᱾
ᱦᱳᱭ ᱡᱚᱦᱟᱨ ᱜᱮ᱾ ᱥᱟᱹᱜᱩᱱ ᱦᱚᱸ ᱛᱤᱠᱤᱱ ᱪᱮᱫ‌ ᱞᱮᱠᱟ ᱛᱚᱵᱮ ᱱᱟᱯᱟᱭ ᱜᱮᱭᱟᱢ?
ᱦᱮᱸ ᱜᱚᱝᱠᱮ ᱱᱤᱭᱟᱹ ᱚᱠᱛᱚ ᱫᱚ ᱱᱟᱜ ᱠᱷᱟᱱ ᱪᱟᱸᱫᱳ ᱵᱚᱸᱜᱟ ᱟᱥᱤᱥ ᱛᱮ ᱥᱮ ᱢᱟᱨᱟᱝ ᱵᱩᱨᱩᱣᱟᱜ ᱛᱷᱩᱢ ᱫᱟᱲᱮ ᱛᱮ ᱱᱟᱭᱛᱮ ᱱᱟᱯᱟᱭ ᱛᱮᱜᱮ ᱢᱮᱱᱟᱜ ᱞᱤᱧᱟ᱾ ᱟᱹᱵᱤᱱ ᱫᱚ ᱚᱠᱟ ᱞᱮᱠᱟ ᱢᱮᱱᱟᱜ ᱵᱤᱱᱟ?
ᱦᱳᱭ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ ᱪᱟᱸᱫᱳ ᱵᱚᱸᱜᱟᱣᱟᱜ ᱟᱥᱤᱥ ᱛᱮ ᱡᱚᱛᱚ ᱠᱚᱜᱮ ᱫᱟᱭᱟ ᱫᱩᱞᱟᱹᱲ ᱛᱮ ᱡᱚᱛᱚ ᱠᱩᱜᱤ ᱢᱚᱸᱡᱽ ᱜᱮ ᱢᱮᱱᱟᱜ ᱞᱮᱭᱟ ᱡᱚᱛᱚ ᱠᱩ ᱱᱤᱛᱚᱜ ᱫᱚ ᱦᱳᱭ᱾
ᱟᱪᱷᱟ ᱾ ᱟᱨ ᱜᱚᱝᱠᱮ ᱛᱟᱦᱚᱞᱮ ᱚᱲᱟᱜ ᱠᱚᱨᱮ ᱜᱚ ᱵᱟᱵᱟ ᱠᱚᱫᱚ ᱚᱠᱟ ᱞᱮᱠᱟ ᱢᱮᱱᱟᱜ ᱠᱚᱣᱟ?
ᱦᱳᱭ ᱾ ᱩᱱᱠᱩ ᱦᱚᱸ ᱱᱟᱦᱟᱸᱜ ᱱᱟᱯᱟᱭ ᱜᱮ ᱢᱮᱱᱟᱜ ᱠᱚᱣᱟ ᱡᱚᱛᱚ ᱠᱚᱜᱮ ᱴᱷᱤᱠ ᱜᱮ ᱢᱮᱱᱟᱜ ᱠᱚᱣᱟ᱾
ᱦᱳᱭ ᱟᱥᱚᱜ ᱟᱹᱞᱤᱧ ᱪᱟᱸᱫᱳ ᱵᱚᱸᱜᱟ ᱟᱥᱤᱥ ᱛᱮᱦᱚᱸ ᱱᱟᱭᱛᱮ ᱱᱟᱯ ᱱᱟᱯᱟᱭᱛᱮ ᱛᱟᱦᱮᱱ ᱛᱟᱵᱚᱱ ᱯᱮ ᱥᱟᱶᱛᱮ ᱟᱹᱵᱤᱱ ᱦᱚᱸ ᱟᱹᱞᱤᱧ ᱦᱚᱸ᱾
ᱦᱚᱸ ᱟᱹᱰᱤ ᱜᱟᱱ ᱱᱟᱦᱟᱸᱜ ᱱᱚᱭᱮᱥ ᱠᱚ ᱟᱸᱡᱚᱢᱚᱜ ᱠᱟᱱᱟ ᱜᱚᱝ ᱠᱮ ᱟᱹᱵᱤᱱᱟᱜ ᱛᱟᱭᱚᱢ ᱥᱮᱜ
ᱵᱮᱠᱜᱨᱟᱣᱩᱱᱰ ᱨᱮ ᱱᱚᱭᱮᱥ ᱦᱤᱡᱩᱜ ᱠᱟᱱᱟ?
ᱦᱳᱭ ᱪᱮᱬᱮ ᱪᱩᱯᱨᱩᱫ ᱠᱚ ᱱᱟᱦᱟᱸᱜ ᱟᱹᱰᱤ ᱠᱟᱡᱟᱠ ᱠᱚ ᱨᱟᱜ ᱮᱜ ᱠᱟᱱᱟ ᱱᱟᱦᱟᱸᱜ᱾
ᱱᱟᱜ ᱠᱷᱟᱱ ᱜᱚᱢᱠᱮ ᱟᱹᱞᱤᱧ ᱢᱟ ᱨᱚᱲ ᱠᱷᱟᱹᱛᱤᱨ ᱜᱮ ᱱᱚᱛᱮ ᱠᱟᱹᱴᱤᱡ ᱵᱟᱦᱮᱨᱮ ᱥᱮᱫ ᱞᱤᱧ ᱦᱮᱡᱱᱟ᱾ ᱟᱫᱚ ᱪᱮᱬᱮ ᱪᱤᱯᱲᱩ ᱢᱟ ᱛᱚ ᱟᱫᱚ ᱫᱟᱨᱮ ᱫᱟᱨᱮ ᱱᱟᱹᱲᱤ ᱫᱟᱨᱮ ᱱᱟᱹᱲᱤ ᱜᱮ ᱛᱟᱠᱚ ᱚᱲᱟᱜ ᱟᱫᱚ ᱱᱟᱜ ᱠᱷᱟᱱ ᱚᱠᱟᱥᱮᱜ ᱤᱧ
ᱦᱳᱭ ᱩᱝᱠᱩ ᱫᱚ ᱫᱟᱨᱮ ᱱᱟᱹᱲᱤ ᱠᱟᱱ ᱛᱟᱠᱚ ᱜᱮᱭᱟ ᱚᱲᱟᱜ ᱫᱚ ᱱᱟᱦᱟᱸᱜ, ᱟᱫᱚ ᱩᱝᱠᱩ ᱫᱚ ᱱᱟᱦᱟᱸᱜ ᱫᱟᱨᱮ ᱠᱚᱜᱤ ᱚᱲᱟᱜ ᱛᱟᱠᱚ ᱚᱱᱟ ᱠᱚᱨᱮ ᱩᱰᱟᱹᱣ ᱵᱟᱲᱭᱟ ᱜᱚᱴᱟᱜᱤ ᱱᱟᱦᱟᱸᱜ ᱛᱟᱦᱚᱞᱮ ᱜᱚᱝᱠᱮ ᱟᱯᱮ ᱥᱮᱫ ᱫᱚ
ᱟᱨ ᱱᱚᱣᱟ ᱪᱮᱜ ᱠᱚ ᱫᱟᱨᱮ ᱢᱮᱱᱟᱜ-ᱟ?
ᱦᱮᱸ ᱜᱚᱝᱠᱮ ᱟᱞᱮ ᱥᱮᱫ ᱫᱚ ᱱᱟᱜ ᱠᱷᱟᱱ ᱟᱸᱡᱚᱢ ᱫᱚ ᱵᱤᱱ ᱟᱸᱡᱚᱢ ᱵᱟᱲᱟ ᱠᱟᱜ ᱜᱮᱭᱟ ᱡᱚᱝᱜᱚᱞ ᱢᱚᱦᱚᱞ ᱮᱨᱤᱭᱟ ᱞᱮ ᱯᱟᱲᱟᱜ ᱠᱟᱱᱟ᱾ ᱦᱳᱭᱥᱮ ᱟᱫᱚ ᱟᱞᱮ ᱥᱮᱫ ᱫᱚ ᱱᱟᱜ ᱠᱷᱟᱱ ᱥᱟᱨᱡᱚᱢ ᱫᱟᱨᱮ ᱜᱮ ᱡᱟᱹᱥᱛᱤ ᱢᱮᱱᱟᱜ-ᱟ᱾ ᱞᱟᱹᱴᱩ ᱞᱟᱹᱴᱩ ᱵᱤᱨ ᱠᱚ ᱢᱮᱱᱟᱜ-ᱟ ᱥᱟᱨᱡᱚᱢ ᱵᱤᱨ᱾
ᱟᱪᱪᱷᱟ ᱟᱪᱪᱷᱟ ᱦᱳᱭ᱾ ᱥᱟᱨᱡᱚᱢ ᱵᱤᱨ ᱠᱚᱫᱚ ᱢᱮᱱᱟᱜ ᱜᱮᱭᱟ᱾
ᱦᱚᱸ ᱜᱚᱢᱠᱮ ᱟᱨ ᱟᱯᱮ ᱱᱚᱛᱮ ᱫᱚ ᱜᱚᱢᱠᱮ ᱚᱠᱟ ᱞᱮᱠᱟ?
ᱦᱳᱭ ᱱᱚᱛᱮ ᱦᱚᱸ ᱟᱞᱮ ᱥᱮᱫ ᱦᱚᱸ ᱥᱟᱨᱡᱚᱢ ᱵᱤᱨ ᱠᱚᱫᱚ ᱢᱮᱱᱟᱜ ᱜᱮᱭᱟ ᱜᱚᱴᱟ ᱜᱮ᱾ ᱟᱹᱰᱤ ᱟᱸᱴ ᱜᱮ ᱟᱨ ᱵᱩᱨᱩ ᱠᱚᱦᱚᱸ ᱢᱮᱱᱟᱜ ᱜᱮᱭᱟ ᱟᱞᱮ ᱥᱮᱫ ᱫᱚ᱾ ᱟᱨ ᱵᱟᱡᱟᱨ ᱥᱚᱦᱚᱨ ᱨᱮᱞᱮ ᱥᱩᱨ ᱦᱚᱞᱮ ᱥᱩᱨ ᱜᱮᱭᱟ ᱥᱟᱱᱟᱢ ᱜᱮ ᱢᱮᱱᱟᱜ-ᱟ ᱥᱩᱨ ᱥᱩᱨ ᱜᱮ ᱾ ᱦᱳᱭ, ᱟᱫᱚ ᱵᱤᱨ ᱵᱩᱨᱩ ᱠᱚᱫᱚ ᱱᱟᱦᱟᱸᱜ ᱥᱟᱦᱟᱱ ᱥᱟ ᱥᱟᱠᱟᱢ ᱠᱚᱫᱚ ᱟᱹᱰᱤ ᱟᱥᱟᱱ ᱜᱮᱭᱟ ᱵᱤᱨ ᱠᱚ ᱡᱟᱦᱟᱸᱭ ᱠᱚᱣᱟᱜ ᱛᱟᱦᱮᱱᱟ ᱾ ᱩᱱᱠᱩ ᱞᱟᱹᱜᱤᱫ ᱫᱚ ᱟᱨ ᱥᱟᱠᱟᱢ ᱠᱚ ᱞᱟᱹᱜᱤᱫ ᱛᱮ ᱥᱚᱨᱚᱦᱦᱟᱭ ᱠᱚᱨᱮ ᱮᱱᱛᱮᱫ ᱯᱟᱛᱲᱟ ᱯᱤᱴᱷᱟᱹ ᱞᱟᱹᱜᱤᱫ ᱛᱮ ᱦᱚᱸ ᱥᱟᱨᱡᱚᱢ ᱫᱟᱨᱮ ᱠᱚ ᱡᱮᱢᱚᱱ ᱢᱮᱱᱟᱜ ᱛᱮ ᱟᱹᱰᱤ ᱟᱥᱟᱱ ᱢᱟᱱᱮ ᱟᱹᱜᱩ ᱜᱚᱫᱚᱜ ᱦᱩᱭᱩᱜ ᱛᱟᱦᱮᱸᱱᱟ᱾ ᱟᱨ ᱡᱟᱦᱟᱸᱭ ᱠᱚ ᱥᱮᱫ ᱟᱸᱡᱚᱢ ᱠᱟᱱᱟ ᱵᱚᱞᱮ ᱮᱠᱟᱞ ᱜᱮ ᱫᱟᱨᱮ ᱜᱮ ᱚᱱᱟ ᱥᱟᱨᱡᱚᱢ ᱫᱟᱨᱮ ᱠᱚ ᱵᱟᱹᱱᱩᱜᱼᱟ ᱡᱟᱦᱟᱸ ᱮᱱᱛᱮᱜ ᱡᱟᱦᱮᱨ ᱴᱷᱮᱡ ᱠᱚ ᱯᱩᱡᱟᱹᱭᱟ ᱚᱱᱟ ᱫᱟᱨᱮ ᱜᱮ ᱛᱟᱦᱮᱸᱱ ᱛᱟᱠᱚᱣᱟ, ᱟᱨ ᱵᱟᱫ ᱵᱟᱠᱤ ᱫᱚ ᱵᱟᱹᱱᱩᱜᱼᱟ ᱦᱳᱭ᱾
ᱦᱳᱭ᱾ ᱟᱨ ᱟᱵᱚ ᱵᱚᱸᱜᱟ ᱵᱩᱨᱩ ᱨᱮ ᱥᱟᱨᱡᱚᱢ ᱥᱟᱠᱟᱢ ᱫᱚ ᱟᱹᱰᱤ ᱞᱟᱹᱠᱛᱤᱭᱟᱱᱟ, ᱡᱟᱦᱟᱸᱱᱟᱜ ᱵᱤᱭᱮ ᱵᱟᱯᱞᱟ ᱡᱟᱦᱟᱸᱱᱟᱜ ᱠᱟᱹᱢᱤ ᱨᱮᱜᱮ ᱥᱟᱨᱡᱚᱢ ᱛᱮᱫᱚ ᱟᱵᱚ ᱫᱚ ᱞᱟᱜᱟᱜ ᱜᱮᱭᱟ ᱦᱳᱭᱥᱮ?
ᱦᱩᱸ ᱦᱳᱭ ᱥᱮᱫᱟᱭ ᱫᱚ ᱱᱟᱦᱟᱸᱜ ᱟᱹᱰᱤ ᱚᱱᱟ ᱫᱟᱨᱮ ᱫᱚ ᱯᱩᱨᱟᱹ ᱜᱮ ᱜᱚᱴᱟ ᱯᱟᱲᱟ ᱜᱮ ᱛᱟᱦᱮᱸ ᱠᱟᱱᱟ ᱥᱮᱞᱟᱭ ᱠᱚ ᱞᱟᱹᱭᱟ ᱦᱟᱯᱲᱟᱢ ᱠᱚᱠᱚ ᱢᱮᱱᱟ ᱠᱤ ᱟᱵᱚ ᱦᱚᱲ ᱫᱚ ᱱᱚᱣᱟ ᱠᱚᱨᱮ ᱜᱚᱚᱴᱟ ᱜᱮ ᱥᱟᱨ ᱡᱚᱢ ᱵᱤᱨ ᱛᱟᱦᱮᱸ ᱠᱟᱱᱟ ᱢᱟᱭᱮᱫ ᱠᱟᱱ ᱛᱟᱦᱮᱸᱱᱟ ᱟᱨ ᱠᱩᱨ ᱛᱟᱹᱨᱩᱜ ᱠᱩ ᱠᱩᱞ ᱛᱟᱹᱨᱩᱵ ᱠᱩ ᱟᱹᱪᱩᱨ ᱵᱟᱲᱟᱭ ᱠᱟᱱ ᱛᱟᱦᱮᱸᱱᱟ ᱚᱱᱟ ᱚᱠᱛᱮ ᱫᱚ ᱚᱱᱟ ᱵᱤᱨ ᱠᱚᱨᱮ ᱜᱤ ᱦᱳᱭ ᱟᱨ ᱱᱟᱦᱟᱸᱜ ᱩᱝᱠᱩ ᱦᱟᱯᱲᱟᱢ ᱠᱚ ᱱᱟᱦᱟᱸᱜ ᱠᱚ ᱞᱟᱹᱭᱟ ᱠᱤ ᱢᱟᱱᱮ ᱟᱯᱲᱟ ᱚᱱᱟ ᱠᱤ ᱩᱱ ᱚᱱᱟ ᱚᱠᱛᱮ ᱫᱚ ᱜᱚᱴᱟ ᱥᱟᱨᱡᱚᱢ ᱵᱤᱨ ᱛᱟᱦᱮᱸ ᱠᱟᱱᱟ ᱟᱨ ᱵᱟᱹᱭ ᱵᱟᱹᱭ ᱛᱮ ᱚᱱᱟ ᱫᱟᱨᱮ ᱠᱚᱠᱚ ᱢᱟᱜ ᱤᱫᱤ ᱠᱮᱫᱮᱜᱼᱟ ᱥᱟᱦᱟᱱ ᱤᱫᱤ ᱠᱮᱜᱼᱟ ᱠᱚ ᱚᱱᱟ ᱥᱟᱦᱟᱱ ᱥᱟᱠᱟᱢ ᱠᱟ ᱠᱟᱛᱮᱜ ᱠᱩ ᱵᱟᱹᱭ ᱵᱟᱹᱭ ᱛᱮᱠᱩ ᱢᱟᱜ ᱪᱟᱵᱟ ᱠᱮᱫᱟ ᱱᱤᱛᱚᱜ ᱫᱚ ᱚᱱᱠᱚᱨ ᱵᱤᱨ ᱫᱚ ᱵᱟᱹᱱᱩᱜᱼᱟ ᱟᱫᱚ ᱱᱤᱛᱚᱜ ᱫᱚ ᱟᱸ ᱥᱚᱨᱠᱟᱨ ᱥᱮᱫ ᱠᱷᱚᱡ ᱜᱮ ᱡᱟᱦᱟᱸ ᱛᱤᱱᱟᱹᱜ ᱨᱚᱦᱚᱭᱚᱜ ᱠᱟᱱᱟ ᱚᱱᱮ ᱚᱞ ᱫᱟᱨᱮ ᱠᱚ ᱤᱭᱟᱹ ᱫᱟᱨᱮ ᱠᱩ ᱡᱚᱛᱚ ᱠᱚᱜᱮ ᱡᱚᱛᱚ ᱫᱟᱨᱮ ᱜᱮ ᱨᱚᱦᱚᱭᱩᱜ ᱠᱟᱱᱟ ᱱᱤᱛᱚᱜ ᱫᱚ ᱟᱨ ᱟᱞᱮ ᱥᱮᱫ ᱦᱚᱸ ᱟᱹᱰᱤ ᱠᱟᱡᱟᱠ ᱠᱚ ᱨᱚᱦᱚᱭ ᱠᱟᱜᱼᱟ᱾ ᱯᱟᱸᱪ ᱫᱚᱥ ᱦᱟᱡᱟᱨ ᱱᱚᱣᱟ ᱠᱟᱡᱩ ᱫᱟᱨᱮ ᱠᱚ ᱨᱚᱦᱚᱭ ᱠᱟᱜᱼᱟ ᱠᱟᱹᱡᱩ ᱡᱟᱦᱟᱸ ᱫᱚ ᱯᱚᱱᱨᱚᱥᱚ ᱴᱟ ᱠᱟ ᱦᱟᱡᱟᱨ ᱴᱟᱠᱟ ᱠᱤᱞᱳ ᱪᱟᱞᱟᱜ ᱠᱟᱱᱟ ᱞᱟᱹᱴᱩ ᱞᱟᱹᱴᱩ ᱵᱟᱡᱟᱨ ᱨᱮ ᱦᱳᱭ ᱚᱱᱟ ᱨᱮᱱᱟᱜ ᱡᱚ ᱦᱩᱸ᱾
ᱟᱪᱪᱷᱟ ᱦᱮᱸ ᱯᱟᱹᱦᱤᱞ ᱦᱟᱯᱲᱟᱢ ᱡᱟᱦᱟᱸᱮ ᱞᱮᱠᱟ ᱯᱟᱹᱦᱤᱞ ᱦᱟᱯᱲᱟᱢ ᱡᱟᱦᱟᱸ ᱫᱟᱹᱫᱩ ᱛᱟᱠᱚᱣᱟᱜ ᱢᱚᱪᱟ ᱠᱷᱚᱱ ᱟᱸᱡᱚᱢ ᱦᱩᱭ ᱠᱟᱱᱟ, ᱦᱮᱸ ᱟᱞᱮ ᱱᱚᱛᱮ ᱦᱚᱸ ᱱᱚᱝᱠᱷᱟᱱ ᱵᱤᱨ ᱠᱚᱫᱚ ᱟᱞᱮ ᱱᱚᱛᱮ ᱫᱚ ᱵᱟᱝ ᱟᱯᱮ ᱦᱚᱱᱛᱮ ᱢᱟᱱᱮ ᱜᱚ ᱴᱟ ᱫᱤᱥᱚᱢ ᱥᱮ ᱜᱚᱴᱟ ᱫᱷᱟᱹᱨᱛᱤ ᱜᱮ ᱫᱟᱨᱮ ᱥᱟᱠᱟᱢ ᱫᱚ ᱡᱟᱹᱥᱛᱤ ᱧᱚᱜ ᱡᱟᱹᱥᱛᱤ ᱧᱚᱜ ᱜᱮ ᱛᱟᱦᱮᱸ ᱠᱟᱱᱟ, ᱟᱫᱚ ᱱᱟᱜ ᱠᱷᱟᱱ ᱯᱟᱹᱦᱤᱞ ᱠᱷᱚᱱᱜᱮ ᱢᱟᱜ- ᱢᱟᱜ ᱛᱮ ᱫᱟᱨᱮ ᱠᱚ ᱥᱮ ᱵᱤᱨ ᱠᱚᱠᱚ ᱦᱩᱰᱤᱧ ᱤᱫᱤᱠᱟᱫᱟ ᱥᱟᱶᱛᱮᱠᱚ ᱫᱟᱨᱮ ᱠᱚ ᱜᱮᱫ ᱠᱟ ᱛᱮ ᱢᱟᱜ ᱠᱟᱛᱮᱫ ᱚᱲᱟᱜ ᱤᱫᱤᱭ ᱠᱟᱫᱟ ᱠᱚ ᱥᱟᱶᱛᱮ ᱟᱠᱚᱣᱟᱜ ᱡᱤᱵᱚᱱ ᱪᱟᱞᱟᱣ ᱞᱟᱹᱜᱤᱫ ᱦᱚᱸ ᱠᱟᱴ ᱵᱤᱨ ᱨᱮᱱᱟᱜ ᱥᱟ ᱠᱟᱢ ᱥᱟᱦᱟᱱ ᱠᱚ ᱟᱹᱷᱨᱤᱧ ᱤᱫᱤ ᱠᱟᱫᱟ ᱚᱱᱠᱟ ᱠᱟᱛᱮᱜ ᱜᱮ ᱠᱚ ᱡᱤᱭᱟᱹᱠᱟᱨᱣᱟᱜ ᱡᱤᱵᱚᱱ ᱠᱚ ᱠᱷᱟᱸᱰᱟᱣ ᱠᱟᱫ ᱛᱟᱠᱚᱣᱟ᱾
ᱦᱳᱭ ᱟᱨ ᱡᱟᱦᱟᱸ ᱵᱚᱱ ᱧᱮᱞᱮᱜ ᱠᱟᱱ ᱥᱮᱫᱟᱭ ᱫᱚ ᱟᱵᱩ ᱟᱵᱩᱣᱟᱜ ᱜᱮ ᱜᱚᱴᱟ ᱡᱟᱭᱜᱟ ᱫᱚ ᱛᱟᱦᱮᱸ ᱠᱟᱱᱟ ᱟᱵᱚ ᱫᱷᱟᱹᱨᱛᱤ ᱮᱱᱛᱮᱱ, ᱦᱚᱲ ᱦᱚᱯᱚᱱᱟᱜ ᱜᱮ ᱡᱟᱭᱜᱟ ᱠᱚ ᱛᱟᱦᱮᱸ ᱠᱟᱱᱟ ᱟᱫᱚ ᱱᱚᱸᱰᱮ ᱡᱚᱠᱷᱚᱱ ᱢᱤᱫ ᱵᱟᱨ ᱩᱝᱠᱩ ᱠᱤᱥᱟᱬ ᱠᱩ ᱟᱵᱚ ᱩᱱ ᱥᱚᱢᱚᱭ ᱫᱚ ᱮᱱᱛᱮ ᱡᱟᱭᱜᱟ ᱠᱚ ᱟᱹᱰᱤ ᱟᱴ ᱡᱟᱭᱜᱟ ᱛᱮᱦᱮ ᱠᱟᱱ ᱛᱟᱵᱚᱱᱟ ᱪᱟᱥ ᱠᱟᱹᱢᱤ ᱠᱚᱫᱚ ᱵᱟᱝ ᱦᱩᱭᱩᱜ ᱠᱟᱱ ᱛᱟᱦᱮᱸᱱᱟ ᱩᱱᱟᱹᱜ ᱰᱷᱮᱨ ᱫᱚ ᱱᱟᱦᱟᱸᱜ ᱟᱫᱚ ᱠᱤᱥᱟᱹᱲ ᱠᱚᱴᱷᱮᱡ ᱜᱮ ᱠᱟᱹᱢᱤ ᱠᱚ ᱦᱩᱭᱩᱜ ᱠᱟᱱ ᱛᱟᱦᱮᱸᱱᱟ ᱢᱟᱦᱟᱡᱚᱱ ᱠᱚᱴᱷᱮᱱ ᱜᱮᱠᱚ ᱠᱟᱹᱢᱤᱭᱮᱫ ᱠᱟᱱ ᱛᱟᱦᱮᱸᱱᱟ ᱟᱵᱚᱨᱮᱱ᱾ ᱦᱟᱯᱲᱟᱢ ᱠᱚ ᱱᱟᱦᱟᱜ᱾ ᱟᱨ ᱩᱝᱠᱩ ᱦᱟᱯᱲᱟᱢ ᱠᱚ ᱚᱱᱟ ᱟᱠᱚᱣᱟᱜ ᱡᱟᱭᱜᱟ ᱵᱟᱹᱭ ᱵᱟᱹᱭ ᱛᱮᱠᱚ ᱫᱟᱱᱮᱜ ᱠᱟᱱ ᱛᱟᱸᱦᱮᱱᱟ ᱩᱝᱠᱩ ᱫᱤᱠᱩ ᱯᱩᱥᱤ ᱠᱚ ᱮᱢᱟᱣᱟᱠᱚ ᱮᱴᱟᱜ ᱪᱷᱟᱹᱛᱤᱠ ᱠᱚᱠᱚ ᱮᱢᱟᱣᱟᱠᱚ ᱠᱟᱱ ᱛᱟᱸᱦᱮᱱᱟ ᱦᱳᱭ ᱥᱮ᱾ ᱟᱫᱚ ᱚᱝᱠᱟ ᱚᱝᱠᱟ ᱛᱮᱜᱮ ᱟᱫᱚ ᱠᱚ ᱮᱲᱮ ᱦᱚᱪᱚ ᱟᱠᱟᱱᱟ ᱟᱫᱚ ᱱᱤᱛᱚᱜ ᱫᱚ ᱟᱵᱚ ᱦᱚᱲ ᱦᱚᱯᱚᱱᱟᱜ ᱡᱟᱭᱜᱟ ᱫᱚ ᱠᱷᱚᱡ ᱡᱟᱹᱥᱛᱤ ᱫᱚ ᱱᱟᱦᱟᱜ ᱩᱱᱠᱩ ᱪᱷᱟᱹᱛᱤᱠ ᱠᱚᱣᱟᱜ ᱜᱮ ᱰᱷᱮᱨ ᱢᱮᱱᱟᱜ-ᱟ, ᱢᱮᱱᱠᱷᱟᱱ ᱟᱜᱟᱨᱮᱢ ᱧᱮᱞ ᱠᱷᱟᱱ ᱫᱚ ᱱᱟᱦᱟᱜ ᱟᱫᱚ ᱵᱟᱹᱭ ᱵᱟᱹᱭᱛᱮ ᱟᱫᱚ ᱠᱟᱜᱚᱡᱽ ᱯᱚᱛᱨᱚ ᱟᱠᱚᱣᱟᱜ ᱧᱩᱛᱩᱢ ᱨᱮᱠᱚ ᱪᱟᱲᱦᱟᱣ ᱠᱮᱫᱟ ᱟᱫᱚ ᱱᱤᱛᱚᱜ ᱫᱚ ᱟᱠᱚᱣᱟᱜ ᱡᱟᱭᱜᱟ ᱚᱱᱟ ᱚᱞᱚᱜᱚᱜ ᱠᱟᱱᱟ, ᱟᱨ ᱵᱟᱝᱠᱷᱟᱱ ᱫᱚ ᱟᱵᱚᱟᱜ ᱜᱮ ᱜᱚᱴᱟ ᱯᱟᱲᱟ ᱜᱮ ᱵᱤᱨ ᱵᱩᱨᱩ ᱫᱚ ᱟᱵᱚ ᱦᱟᱯᱲᱟᱢ ᱠᱚᱜᱮ ᱠᱚ ᱢᱟᱜ ᱢᱟᱜ ᱛᱮᱠᱚ ᱡᱩᱛ ᱠᱟᱜ-ᱟ᱾ ᱟᱨ ᱚᱱᱟ ᱡᱟᱭᱜᱟ ᱠᱚ ᱵᱟᱱᱟᱣ ᱠᱟᱜ-ᱟ᱾ ᱞᱟ ᱴᱟᱺᱰᱤ ᱠᱟᱛᱮᱫ ᱠᱚ ᱥᱚᱵ ᱠᱚ ᱠᱷᱮᱛ ᱦᱟᱥᱟ ᱠᱚ ᱥᱚᱵ ᱠᱚ ᱵᱟᱱᱟᱣ ᱠᱮᱜ-ᱟ᱾ ᱟᱨ ᱩᱝᱠᱩ ᱫᱤᱠᱩ ᱠᱚᱫᱚ ᱱᱟᱦᱟᱜ ᱵᱟᱨᱦᱮ ᱪᱷᱟᱹᱛᱤᱠ ᱠᱚᱫᱚ ᱵᱟᱨᱦᱮ ᱠᱷᱚᱡ ᱠᱚ ᱦᱮᱡᱱᱟ ᱟᱨᱠᱚ ᱰᱮᱨᱟᱭᱮᱱᱟ ᱟᱨ ᱠᱩ ᱱᱚᱰᱮᱱ ᱠᱚ ᱟᱵᱚ ᱞᱮᱞᱦᱟ ᱦᱚᱲ ᱠᱚ ᱵᱚᱱᱫᱷᱩ ᱵᱩᱡᱷᱟᱹᱣ ᱠᱮᱫ ᱵᱚᱱᱟ ᱟᱨᱠᱚ ᱠᱟᱵᱽᱡᱟ ᱠᱮᱜ-ᱟ ᱦᱳᱭ ᱥᱮ᱾
ᱠᱟᱵᱽᱡᱤ ᱥᱟᱶᱛᱮ ᱮᱲᱮ ᱠᱚ ᱵᱮᱱᱟᱣ ᱠᱮᱜ ᱵᱚᱱᱟ᱾
ᱦᱩᱸ᱾
ᱟᱪᱪᱷᱟ ᱢᱟ᱾ ᱟᱪᱪᱷᱟ ᱜᱚᱝᱠᱮ, ᱛᱟᱦᱞᱮ ᱱᱤᱭᱟᱹ ᱚᱠᱛᱚ ᱫᱚ ᱚᱲᱟᱜ ᱠᱚᱨᱮ ᱜᱮ ᱥᱮ ᱵᱟᱦᱮᱨᱮ ᱫᱤᱥᱚᱢ ᱨᱮ ᱛᱟᱦᱮᱸ ᱠᱟᱛᱮ ᱚᱞᱚᱜ ᱯᱟᱲᱦᱟᱜ ᱦᱩᱭᱩᱜ ᱠᱟᱱᱟ, ᱥᱮ ᱡᱟᱸᱦᱟᱱᱟᱜ ᱮᱴᱟᱜ ᱠᱤᱪᱷᱩ ᱪᱮᱫ ᱠᱚᱵᱤᱱ ᱪᱤᱠᱟᱹᱭᱫᱟ?
ᱦᱳᱭ, ᱚᱞᱚᱜ ᱠᱚᱜᱮ ᱦᱩᱭᱩᱜ ᱠᱟᱱᱟ ᱱᱟᱦᱟᱜ᱾ ᱦᱩᱸ, ᱟᱫᱚ ᱵᱟᱨᱦᱮ ᱥᱮᱡ ᱨᱮᱜᱮ ᱢᱮᱱᱟᱜ ᱞᱤᱧᱟᱹ ᱟᱫᱚ ᱵᱟᱨᱦᱮ ᱠᱷᱚᱡ ᱟᱹᱛᱩ ᱢᱟᱱᱮ ᱵᱟᱡᱟᱨ ᱫᱤᱥᱚᱢ ᱥᱮᱫ ᱨᱮᱜᱮ᱾ ᱟᱫᱚ ᱵᱟᱡᱟᱨ ᱠᱷᱚᱡ ᱚᱲᱟᱜ ᱫᱚ ᱦᱟᱸᱜ ᱥᱩᱨ ᱜᱮ ᱱᱟᱜ ᱢᱮᱱᱟᱜ-ᱟ ᱛᱤᱱ ᱠᱤᱞᱳᱢᱤᱴᱟᱨ ᱜᱮ᱾ ᱟᱫᱚ ᱱᱚᱛᱮ ᱵᱟ ᱵᱟᱨᱦᱮ ᱥᱮᱫ ᱨᱮᱜᱮ ᱵᱟᱡᱟᱨ ᱥᱮᱫ ᱨᱮᱜᱮ ᱛᱮᱦᱮᱱ ᱫᱚ ᱦᱩᱭᱩᱜ ᱠᱟᱱᱟ ᱱᱟᱜ ᱦᱳᱭ᱾
ᱟᱪᱪᱷᱟ ᱟᱹᱰᱤ ᱱᱟᱯᱟᱭ ᱠᱟᱛᱷᱟ᱾ ᱜᱚᱝᱠᱮ ᱛᱟᱦᱞᱮ ᱚᱞᱚᱜ ᱯᱟᱲᱦᱟᱣ ᱥᱟᱶ ᱥᱟᱶᱛᱮ ᱱᱚᱣᱟ ᱮᱯᱥ ᱨᱮᱦᱚᱸ ᱵᱤᱱ ᱚᱠᱛᱚ ᱮᱢ ᱠᱟᱛᱮᱜ ᱵᱤᱱ ᱠᱟᱹᱢᱤᱭᱫᱟ, ᱟᱹᱰᱤ ᱠᱷᱟᱱ ᱟᱹᱰᱤ ᱱᱟᱯᱟᱭ ᱠᱟᱛᱷᱟ᱾
ᱦᱳᱭ ᱦᱳᱭ ᱚᱞᱚᱜ ᱯᱟᱲᱦᱟᱜ ᱥᱟᱶ ᱥᱟᱶᱛᱮ ᱮᱱᱛᱮᱜ ᱱᱚᱣᱟ᱾ ᱠᱟᱹᱢᱤ ᱠᱚ ᱦᱚᱨᱟ ᱠᱚ ᱮᱱᱛᱮᱫ ᱛᱷᱚᱲᱟ ᱯᱟᱴ ᱴᱟᱭᱤᱢ ᱡᱩᱫᱤ ᱮᱱᱛᱮᱫ ᱡᱟᱸᱦᱟᱱᱟᱜ ᱦᱩᱭᱩᱜ ᱠᱟᱱᱟ᱾ ᱛᱟᱦᱞᱮ ᱫᱚ ᱟᱹᱰᱤ ᱱᱟᱯᱟᱭ ᱜᱮᱭᱟ ᱟᱨ ᱛᱟᱦᱞᱮ ᱟᱵᱮᱱ ᱫᱚ ᱪᱮᱫ ᱵᱮᱱ ᱪᱮᱠᱟᱭᱮᱫ ᱠᱟᱱᱟ ᱛᱟᱦᱞᱮ?
ᱦᱮᱸ ᱜᱚᱝᱠᱮ ᱟᱹᱞᱤᱧ ᱦᱚᱸ ᱡᱟᱦᱟᱸ ᱞᱮᱠᱟ ᱵᱤᱱ ᱞᱟᱹᱭ ᱠᱮᱫᱟ᱾ ᱩᱸᱻ ᱚᱞᱚᱜ ᱫᱚᱞᱤᱧ ᱚᱞᱚᱜ ᱠᱟᱱ ᱜᱮᱭᱟ ᱱᱟᱜ ᱠᱷᱟᱱ᱾ ᱚᱞᱚᱜ ᱯᱟᱲᱦᱟᱣ ᱥᱟᱶ ᱥᱟᱶᱛᱮ ᱱᱚᱣᱟ ᱮᱯᱥ ᱨᱮᱦᱚᱸ ᱯᱟᱨᱴᱟᱭᱤᱢ ᱠᱟᱹᱢᱤ ᱠᱟᱛᱮᱫ ᱟᱫᱚ ᱱᱚᱰᱮ ᱠᱷᱚᱱ ᱡᱟᱦᱟᱸ ᱛᱤᱱᱟᱹᱜ ᱚᱨᱡᱚ ᱧᱟᱢᱚᱜ ᱠᱟᱱᱟ ᱱᱤᱡᱮᱨᱟᱜ ᱚᱞᱚᱜ ᱯᱟᱲᱦᱟᱣ ᱨᱮᱜᱮ ᱥᱟᱱᱟᱢᱟᱜ ᱮᱢ ᱦᱩᱭᱩᱜ ᱠᱟᱱᱟ ᱟᱨᱠᱤ᱾
ᱦᱩᱸ ᱦᱩᱸ ᱟᱹᱰᱤ ᱱᱟᱯᱟᱭ ᱦᱩᱫᱤᱥ ᱛᱟᱵᱮᱱ ᱟᱨ ᱢᱟᱱᱮ ᱱᱚ ᱚᱱᱠᱟ ᱫᱚ ᱢᱟᱱᱮ ᱚᱱᱟ ᱦᱩᱭᱩᱜ ᱫᱚᱨᱠᱟᱨ ᱜᱮᱭᱟ ᱡᱟᱦᱟᱱᱟᱜ ᱯᱟᱴ ᱴᱟᱭᱤᱢ ᱠᱷᱚᱨᱪᱟ ᱩᱰᱩᱠ ᱞᱟᱹᱜᱤᱫ ᱛᱮ ᱚᱱᱠᱟᱜ ᱜᱮ᱾
ᱚᱱᱮ ᱡᱮ
ᱚᱱᱠᱟ ᱵᱟᱲᱟᱭ ᱦᱩᱭᱩᱜ ᱛᱟᱸᱦᱮᱱ ᱜᱮᱭᱟ ᱠᱟᱹᱢᱤ ᱠᱚ ᱟᱫᱚ ᱱᱟᱦᱟᱜ ᱟᱨᱦᱚᱸ ᱚᱱᱠᱟ ᱮᱴᱟᱜ ᱯᱞᱟᱴᱯᱷᱨᱚᱢ ᱦᱚᱸ ᱚᱝᱠᱟᱜ ᱜᱮ ᱢᱮᱱᱟᱜ ᱜᱮᱭᱟ ᱡᱟᱹᱱᱤᱡ ᱱᱟᱦᱟᱜ᱾ ᱟᱨ ᱠᱟᱹᱢᱤ ᱞᱟᱹᱜᱤᱫ ᱛᱮ ᱱᱟᱦᱟᱜ᱾ ᱱᱤᱭᱟᱹ ᱫᱚ ᱮᱛᱚᱦᱚᱵ ᱵᱟᱨ ᱵᱮᱱ ᱠᱟᱹᱢᱤᱭᱮᱫᱟ ᱱᱚᱝᱠᱟᱱᱟᱜ ᱨᱮ ᱥᱮ ᱟᱨᱦᱚᱸ ᱚᱱᱠᱟᱱᱟᱜ ᱵᱮᱱ ᱠᱟᱹᱢᱤ ᱵᱟᱲᱟᱣ ᱠᱟᱫ᱾
ᱵᱟᱝ ᱜᱚᱝᱠᱮ ᱮᱛᱚᱦᱚᱵ ᱢᱟᱲᱟᱝ ᱫᱚ ᱠᱟᱹᱢᱤ ᱫᱚᱞᱤᱧ ᱠᱟᱹᱢᱤ ᱵᱚᱞᱛᱮ ᱩᱸᱻ ᱥᱮᱨᱚᱠᱚᱢ ᱫᱚ ᱠᱟᱹᱢᱤ ᱠᱚᱫᱚ ᱵᱟᱝ ᱦᱩᱭ ᱠᱟᱱᱟ ᱩᱱᱟᱹᱜ᱾ ᱮᱯᱥ ᱢᱟᱫᱽᱫᱷᱚᱢ ᱛᱮ ᱥᱮ ᱱᱚᱝᱠᱟᱱᱟᱜ ᱠᱟᱹᱢᱤ ᱫᱚ ᱱᱤᱭᱟᱹ ᱫᱚ ᱯᱩᱭᱞᱳ ᱫᱚ ᱦᱩᱭᱩᱜ ᱠᱟᱱᱟ ᱡᱟᱦᱟᱸ ᱫᱚ ᱱᱤᱡᱮᱨᱮ ᱜᱟᱛ ᱛᱮ ᱠᱚᱲᱟ ᱟᱜ ᱢᱟᱫᱽᱫᱷᱚᱢ ᱛᱮ ᱱᱚᱣᱟ ᱯᱷᱚᱨᱚᱴ ᱛᱤ ᱥᱟᱵ ᱠᱟᱛᱮᱜ ᱱᱚᱣᱟ ᱯᱞᱟᱴᱯᱷᱨᱚᱢ ᱨᱮ ᱦᱮᱡ ᱦᱩᱭ ᱠᱟᱱᱟ᱾ ᱦᱮᱡ ᱠᱟᱛᱮᱜ ᱱᱚᱣᱟ ᱮᱯᱥ ᱨᱮ ᱠᱟᱹᱢᱤ ᱦᱩᱭᱩᱜ ᱠᱟᱱᱟ ᱟᱹᱰᱤ ᱢᱚᱸᱡᱽ ᱵᱩᱡᱷᱟᱹᱜ ᱠᱟᱱᱟ ᱫᱤᱥᱚᱢ ᱨᱮᱱ ᱟᱵᱚᱨᱮᱱ ᱡᱟᱛ ᱛᱤᱱᱟᱹᱜ ᱥᱟᱱᱛᱟᱞ ᱵᱚᱭᱦᱟ ᱠᱚ ᱢᱮᱱᱟᱜ ᱠᱚᱣᱟ ᱥᱮ ᱫᱤᱫᱤ ᱛᱟᱠᱚ ᱫᱟᱹᱭ ᱛᱟᱠᱚ ᱢᱮᱱᱟᱜ ᱠᱚᱣᱟ ᱥᱟᱱᱟᱢ ᱦᱚᱲ ᱥᱟᱞᱟᱜ ᱨᱚᱲ ᱦᱩᱭᱩᱜ ᱠᱟᱱᱟ ᱟᱹᱰᱤ ᱢᱚᱸᱡᱽ ᱵᱩᱡᱷᱟᱹᱜ ᱠᱟᱱᱟ ᱥᱟᱛᱮ ᱚᱱᱛᱮᱱᱟᱜ ᱠᱷᱚᱵᱚᱨ ᱥᱮ ᱟᱵᱚ ᱚᱱᱛᱮᱱᱟᱜ ᱠᱷᱚᱵᱚᱨ ᱱᱟᱛᱮ ᱧᱟᱢ ᱦᱩᱭᱩᱜ ᱠᱟᱱᱟ ᱱᱚᱛᱮᱱᱟᱜ ᱠᱷᱚᱱ ᱦᱟᱱᱛᱮ ᱯᱟᱥᱱᱟᱣ ᱦᱩᱭᱩᱜ ᱠᱟᱱᱟ ᱫᱮᱥ ᱫᱤᱥᱚᱢ ᱨᱮᱱᱟᱜ ᱠᱷᱚᱵᱚᱨ ᱠᱚ ᱧᱟᱢᱚᱜ ᱠᱟᱱᱟ ᱟᱹᱰᱤ ᱠᱷᱟᱱ ᱟᱹᱰᱤ ᱱᱟᱯᱟᱭ ᱟᱹᱰᱤ ᱢᱚᱡᱽ ᱵᱩᱡᱷᱟᱹᱜ ᱠᱟᱱᱟ᱾
ᱦᱳᱭ ᱦᱳᱭ ᱟᱹᱰᱤ ᱱᱟᱯᱟᱭ ᱵᱩᱡᱷᱟᱹᱜ ᱠᱟᱱᱟ ᱚᱱᱠᱟᱜ ᱜᱮ ᱵᱚᱞᱮ ᱡᱟᱦᱟᱸᱴᱟᱜ ᱠᱷᱚᱵᱚᱨ ᱚᱱᱟ ᱵᱮᱱ ᱞᱟᱹᱭ ᱠᱮᱜ ᱵᱚᱞᱮ ᱛᱩ ᱫᱤᱥᱚᱢ ᱦᱟᱱᱛᱮᱱᱟᱜ ᱠᱷᱚᱵᱚᱨ ᱱᱚᱛᱮ ᱵᱩᱡᱩᱜ ᱠᱟᱱᱟ ᱱᱚᱛᱮᱱᱟᱜ ᱠᱷᱚᱵᱚᱨ ᱦᱟᱱᱛᱮ ᱵᱩᱡᱩᱜ ᱠᱟᱱᱟ ᱟᱨ ᱫᱤᱥᱚᱢ ᱫᱩᱱᱭᱟᱹ ᱨᱮ ᱦᱚᱲ ᱥᱟᱞᱟᱜ ᱵᱚᱱ ᱧᱟᱯᱟᱢᱚᱜ ᱠᱟᱱᱟ ᱜᱟᱨ ᱢᱟᱨᱟᱜ ᱠᱟᱱᱟ ᱵᱚᱱ ᱟᱹᱰᱤ ᱱᱟᱯᱟᱭ ᱟᱹᱭᱠᱟᱹᱜ ᱠᱟᱱᱟ ᱱᱚᱣᱟ ᱤᱭᱟᱹ ᱜᱮ ᱚᱱᱩᱥᱟᱨ ᱦᱚᱸ ᱵᱚᱱ ᱧᱟᱯ ᱯᱟᱢᱚᱜ ᱠᱟᱱᱟ ᱟᱨ ᱱᱤᱭᱟᱹ ᱢᱤᱫᱴᱮᱱ ᱢᱮᱱᱟ ᱵᱚᱞᱮ ᱟᱹᱰᱤ ᱠᱩᱥᱤ ᱨᱮᱭᱟᱜ ᱠᱟᱛ ᱛᱷᱟ ᱠᱟᱱᱟ ᱟᱨᱦᱚᱸ ᱚᱱᱠᱟ ᱜᱮ ᱱᱚᱝᱠᱟ ᱵᱚᱱ ᱨᱚᱯᱚᱲᱚᱜ-ᱟ ᱟᱨᱵᱚᱱ ᱡᱟᱦᱟᱱᱟᱜ ᱵᱚᱱ ᱠᱩᱞᱤᱜ ᱠᱟᱱᱟ ᱱᱚᱣᱟ ᱢᱤᱫᱴᱮᱱ ᱴᱚᱯ ᱤᱭᱟᱹ ᱵᱚᱱ ᱴᱚᱯᱤᱠ ᱱᱤᱭᱮ ᱵᱚᱱ ᱰᱤᱥᱠᱟᱥᱮᱜ ᱠᱟᱱᱟ ᱟᱨᱵᱚᱱ ᱵᱩᱡᱽ ᱧᱟᱢᱮᱜ ᱠᱟᱱᱟ ᱚᱱᱟ ᱛᱮᱜᱮ᱾ ᱦᱳᱭ ᱥᱮ
ᱦᱳᱜ ᱦᱳᱭ ᱜᱚᱝᱠᱮ ᱛᱟᱦᱚᱞᱮ ᱛᱤᱠᱤᱱ ᱨᱮᱱᱟᱜ ᱛᱤᱠᱤᱱ ᱨᱮᱱᱟᱜ ᱱᱟᱥᱛᱟ ᱠᱚᱫᱚ ᱦᱩᱭᱠᱟᱱᱟ ᱥᱮ ᱟᱹᱣᱨᱤ?
ᱦᱳᱭ ᱛᱤᱠᱤᱱ ᱨᱮᱭᱟᱜ ᱱᱟᱥᱛᱟ ᱠᱚᱫᱚ ᱡᱚᱢ ᱵᱟᱲᱟ ᱦᱩᱭᱱᱟ ᱡᱚᱢ ᱵᱟᱲᱟ ᱠᱟᱛᱮᱫ ᱱᱟᱦᱟᱜ ᱱᱚᱜ-ᱚᱭ ᱱᱤᱛᱚᱜ ᱫᱚ ᱢᱟᱱᱮ ᱡᱤᱨᱟᱹᱣ ᱵᱟᱲᱟ ᱦᱩᱭ ᱠᱟᱱᱟ ᱟᱫᱚ ᱱᱤᱛᱚᱜ ᱫᱚ ᱦᱟᱜ ᱡᱤᱨᱟᱹᱣ ᱵᱟᱲᱟ ᱦᱩᱭᱠᱟᱱ ᱠᱷᱟᱡ ᱱᱟᱦᱟᱜ ᱟᱫᱚ ᱫᱮᱜ ᱠᱚ ᱢᱮᱱᱟ ᱚᱱᱟ
ᱦᱮᱸ ᱞᱟᱹᱭ ᱵᱤᱱ
ᱟᱹᱰᱤ ᱟᱹᱥᱩᱞ ᱜᱮᱭᱟ ᱥᱮ ᱟᱫᱚ ᱚᱱᱟᱛᱮ ᱡᱤᱨᱟᱹᱣ ᱦᱩᱭ ᱠᱟᱱᱟ ᱟᱫᱚ ᱚᱲᱟᱜ ᱨᱮᱜᱮ ᱨᱮᱥ ᱠᱚ ᱦᱩᱭ ᱠᱟᱱ ᱛᱟᱦᱮᱱᱟ
ᱦᱳᱭ ᱜᱚᱝᱠᱮ ᱛᱟᱦᱚᱞᱮ ᱟᱹᱵᱤᱱ ᱫᱚ ᱢᱟᱱᱮ ᱟᱠᱟᱞᱮᱠᱟ ᱡᱷᱟᱲᱠᱷᱚᱸᱱᱰ ᱫᱤᱥᱚᱢ ᱵᱤᱱ ᱯᱟᱲᱟᱜ ᱠᱟᱱᱟ ᱥᱮ ᱵᱮᱝᱜᱚᱞ ᱫᱤᱥᱚᱱ?
ᱟᱪᱪᱷᱟ ᱟᱪᱪᱷᱟ ᱟᱹᱰᱤ ᱱᱟᱯᱟᱭ ᱟᱹᱰᱤ ᱱᱟᱯᱟᱭ ᱠᱟᱛᱷᱟ᱾ ᱟᱹᱞᱤᱧ ᱫᱚ ᱜᱚᱝᱠᱮ ᱞᱤᱧ ᱯᱟᱲᱟᱜ ᱠᱟᱱᱟ ᱩᱸ ᱵᱮᱝᱜᱚᱞ ᱫᱤᱥᱚᱢ ᱜᱮ ᱢᱟᱱᱮ ᱵᱮᱝᱜᱚᱞ ᱫᱤᱥᱚᱢ ᱞᱮ ᱯᱟᱲᱟᱜ ᱠᱟᱱᱟ ᱡᱷᱟᱲᱠᱷᱚᱸᱱᱰ ᱵᱚᱰᱟᱨ ᱡᱟᱯᱟᱜ ᱡᱟᱯᱟᱜ ᱜᱮᱵᱤᱱ ᱞᱟᱹᱭ ᱫᱟᱲᱮᱭᱟᱜ-ᱟ᱾
ᱚᱸ ᱟᱪᱪᱷᱟ ᱟᱪᱪᱷᱟ ᱦᱳᱭ ᱦᱳᱭ ᱦᱮᱸ ᱟᱹᱰᱤ ᱟᱴ ᱦᱚᱲ ᱢᱮᱱᱟᱜ ᱵᱚᱱᱟ ᱵᱮᱹᱝᱜᱟᱞ ᱡᱷᱟᱲᱠᱷᱚᱱᱰ ᱩᱲᱤᱥᱥᱟ ᱡᱟᱢᱥᱮᱫᱽᱯᱩᱨ ᱜᱚᱴᱟᱜ ᱜᱮ
ᱦᱳᱭ ᱟᱫᱚ ᱱᱚᱱᱟ ᱯᱞᱟᱴᱯᱷᱨᱚᱢ ᱱᱚᱣᱟ ᱯᱞᱟᱴᱯᱷᱨᱚᱢ ᱨᱮ ᱦᱮᱡ ᱠᱟᱛᱮ ᱱᱟᱜ ᱠᱷᱟᱱ ᱡᱷᱟᱲᱠᱷᱚᱸᱱᱰ ᱥᱮ ᱩᱲᱤᱥᱥᱟ ᱥᱮ ᱵᱤᱦᱟᱨ ᱥᱟᱱᱟᱢ ᱮᱥᱴᱮᱴ ᱨᱮᱱ ᱜᱮ ᱵᱚᱭᱦᱟ ᱥᱟᱞᱟᱜ ᱜᱮ ᱜᱟ-ᱜᱟᱯᱟᱞᱢᱟᱨᱟᱣ ᱫᱚ ᱦᱩᱭᱩᱜ ᱜᱮᱭᱟ ᱵᱟᱝ ᱫᱚ ᱵᱟᱝ ᱟᱨ ᱨᱚᱲ ᱠᱟᱛᱮᱫ ᱦᱚᱸ ᱟᱹᱰᱤ ᱢᱚᱸᱡᱽ ᱵᱩᱡᱷᱟᱹᱜ ᱜᱮᱭᱟ ᱥᱩᱫᱩ ᱵᱮᱝᱜᱚᱞ ᱨᱮᱱ ᱵᱚᱭᱦᱟ ᱛᱟᱠᱚ ᱥᱟᱞᱟᱜ ᱫᱚ ᱵᱟᱝ
ᱦᱳᱭ ᱜᱚᱴᱟ ᱜᱚᱴᱟ ᱫᱤᱥᱚᱢ ᱨᱮ ᱦᱚᱲ ᱪᱟᱞᱮᱜ ᱵᱚᱱ ᱱᱚᱰᱮ ᱵᱚᱱ ᱨᱚᱯᱚᱲᱚᱜ ᱠᱟᱱᱟ ᱱᱤᱭᱟᱹ ᱮᱯ ᱢᱟᱫᱽᱫᱷᱮᱭᱮᱢ ᱛᱮ ᱟᱨ ᱟᱹᱰᱤ ᱢᱚᱸᱡᱽ ᱟᱹᱭᱠᱟᱹᱜ ᱠᱟᱱᱟ ᱜᱟᱞᱢᱟᱨᱟᱣ ᱠᱟᱛᱮᱫ ᱦᱚᱸ ᱦᱳᱭ ᱥᱮ
ᱦᱳᱭ ᱡᱮ ᱜᱚᱝᱠᱮᱛ ᱞᱟᱹᱭ ᱵᱤᱱ
ᱛᱟᱦᱞᱮ ᱫᱚ ᱪᱮᱫ ᱠᱚ ᱢᱮᱱᱟ ᱪᱟᱥ ᱠᱟᱹᱢᱤ ᱠᱚᱫᱚ ᱱᱟᱦᱟᱜ ᱟᱯᱮᱥᱮᱫ ᱫᱚ ᱪᱮᱜᱞᱮᱠᱟ ᱠᱚ ᱛᱟᱭᱞᱮ ᱫᱟᱜ ᱡᱟᱹᱯᱩᱫ ᱠᱩ?
ᱦᱮᱸ ᱜᱚᱝᱠᱮ ᱟᱞᱮ ᱥᱮᱫ ᱫᱚ ᱱᱟᱜ ᱠᱷᱟᱱ ᱜᱚᱝᱠᱮ ᱢᱟᱱᱮ ᱪᱟᱥ ᱠᱟᱹᱢᱤ ᱫᱚ ᱢᱟᱲᱟᱝ ᱥᱮᱫ ᱢᱟᱱᱮ ᱟᱞᱮ ᱱᱚᱛᱮ ᱫᱚ ᱱᱟᱜ ᱠᱷᱟᱱ ᱫᱟᱜ ᱨᱮᱱᱟᱜ ᱚᱵᱷᱟᱵ ᱢᱟᱱᱮ ᱛᱷᱚᱲᱟ ᱥᱚᱝᱠᱚᱴ ᱫᱚ ᱥᱚᱝᱠᱚᱴ ᱜᱮᱭᱟ ᱢᱮᱱᱠᱷᱟᱱ ᱩᱱᱟᱹᱜ ᱴᱟ ᱦᱚᱸ ᱵᱟᱝ ᱟᱫᱚ ᱥᱮᱨᱢᱟ ᱨᱮ ᱱᱟᱜᱠᱷᱟᱱ ᱵᱟᱨ ᱫᱷᱟᱣ ᱫᱚ ᱪᱟᱥ ᱵᱟᱥᱤᱠᱟᱜ ᱦᱩᱭᱩᱜ ᱜᱮᱭᱟ ᱟᱫᱚ ᱱᱤᱭᱟᱹ ᱥᱮᱨᱢᱟ ᱫᱚ ᱱᱟᱜ ᱠᱷᱟᱱ ᱥᱮᱨᱢᱟ ᱡᱟᱹᱲᱤ ᱫᱚ ᱱᱟᱜ ᱠᱷᱟᱱ ᱛᱷᱚᱲᱟ ᱞᱮᱴ ᱛᱮᱥᱮ ᱮᱛᱚᱦᱚᱵ ᱟᱠᱟᱫᱟᱭ ᱟᱫᱚ ᱚᱱᱟ ᱠᱷᱟᱹᱛᱤᱨ ᱛᱚᱞᱟ ᱠᱚᱦᱚᱸ ᱥᱮᱨᱚᱠᱚᱢ ᱫᱚ ᱜᱤᱰᱤ ᱫᱚ ᱵᱟᱝ ᱦᱩᱭ ᱟᱠᱟᱱᱟ ᱜᱟᱹᱪᱷᱤ ᱠᱚ᱾ ᱟᱨ ᱦᱟᱨᱟ ᱦᱚᱸ ᱩᱱᱟᱹᱜ ᱴᱷᱤᱠ ᱢᱚᱛᱚ ᱵᱟᱝ ᱦᱟᱨᱟ ᱠᱟᱱᱟ ᱡᱟᱦᱟᱸ ᱞᱮᱠᱟ ᱢᱟᱱᱮ ᱦᱩᱲᱩ ᱨᱚᱦᱚᱭ ᱞᱮᱠᱟ ᱩᱯᱚᱡᱩᱠᱛᱚ ᱫᱚ ᱵᱟᱹᱱᱩᱜᱼᱟ ᱟᱨᱠᱤ ᱟᱫᱚ ᱮᱭ ᱫᱷᱤᱨᱮ ᱫᱷᱤᱨᱮ ᱪᱟᱥ ᱠᱟᱹᱢᱤ ᱠᱚ ᱮᱛᱚᱦᱚᱵ ᱦᱩᱭᱩᱜ ᱠᱟᱱᱟ᱾ ᱟᱫᱚ ᱡᱟᱣ ᱥᱮᱨᱢᱟ ᱞᱮᱠᱟ ᱱᱤᱭᱟᱹ ᱱᱮᱛᱟᱨ ᱛᱮᱫᱚ ᱢᱟᱱᱮ ᱦᱩᱲᱩ ᱨᱚᱦᱚᱭ ᱫᱚ ᱟᱞᱮ ᱱᱚᱛᱮ ᱫᱚ ᱠᱚᱢᱯᱞᱤᱴ ᱠᱚᱜᱼᱟ, ᱠᱚᱢᱯᱞᱤᱴᱚᱜᱼᱟ᱾
ᱦᱩᱸ᱾
ᱦᱳᱭ ᱟᱨ ᱜᱚᱝᱠᱮ ᱟᱯᱮ ᱚᱱᱛᱮ ᱫᱚ᱾ ᱦᱳᱲᱳ ᱨᱚᱦᱚᱭ ᱢᱟᱲᱟᱝ ᱥᱮᱫ ᱛᱤᱱᱟᱹᱜ ᱞᱟᱦᱟᱭᱱᱟ?
ᱦᱳᱭ ᱨᱚᱦᱚᱭ ᱢᱟᱲᱟᱝ ᱠᱚᱫᱚ ᱱᱟᱜ ᱦᱩᱭ ᱡᱩᱛ ᱠᱟᱱᱟ ᱟᱫᱚ᱾ ᱱᱤᱛᱚᱜ ᱫᱚ ᱱᱟᱜ ᱠᱷᱟᱹᱞᱤ ᱱᱚᱣᱟ ᱟ ᱛᱚᱞᱟ ᱠᱚ ᱱᱟᱦᱟᱜ ᱞᱟᱹᱴᱩᱜ ᱠᱟᱱᱟ ᱵᱟᱹᱭ ᱵᱟᱹᱭᱛᱮ ᱟᱫᱚ ᱱᱤᱛᱚᱜ ᱫᱚ ᱚᱱᱟ ᱠᱷᱮᱛ ᱞᱮ ᱥᱤᱭᱟ᱾ ᱠᱮᱛᱮᱜ ᱜᱷᱟᱸᱥ ᱠᱚᱞᱮ ᱜᱚᱡ ᱞᱟᱦᱟ ᱦᱚᱪᱚ ᱠᱟᱜ ᱠᱟᱱᱟ ᱟᱫᱚ
ᱦᱚᱭ᱾
ᱡᱮᱢᱚᱱ ᱛᱮᱦᱤᱱᱮ ᱫᱟᱜ ᱠᱮᱫᱟ ᱚᱱᱠᱟᱜᱮ ᱱᱚᱣᱟ ᱫᱟᱜ ᱨᱮᱭᱟᱜ ᱛᱟᱸᱜᱤᱨᱮ ᱢᱮᱱᱟᱜ ᱞᱮᱭᱟ᱾ ᱟᱨ ᱟᱞᱮ ᱡᱟᱦᱟᱸ ᱵᱟᱹᱭᱦᱟᱹᱲ ᱠᱟᱱᱟ ᱚᱱᱟ ᱫᱚ ᱢᱤᱫ ᱜᱷᱟᱹᱲᱤᱡ ᱛᱮ ᱚᱱᱟ ᱫᱟᱜ ᱞᱮᱠᱷᱟᱡ ᱜᱮ ᱫᱟᱜ ᱫᱚ ᱛᱟᱸᱦᱮᱱᱚᱜ ᱜᱮᱭᱟ ᱟᱫᱚ ᱢᱤᱫᱴᱮᱱ ᱧᱮᱞ ᱦᱩᱭᱩᱜᱼᱟ ᱵᱚᱞᱮ ᱟᱹᱰᱤ ᱱᱟᱯᱟᱭ ᱵᱚᱞᱮ ᱠᱤ ᱪᱟᱥ ᱠᱟᱹᱢᱤ ᱫᱤᱱ ᱟᱹᱰᱤ ᱢᱚᱡᱽ ᱡᱩᱫᱤ ᱫᱟᱜ ᱞᱮᱠᱷᱟᱡ ᱛᱟᱦᱚᱞᱮ ᱫᱚ ᱟᱹᱰᱤ ᱟᱹᱰᱤ ᱢᱚᱸᱡᱽ ᱮᱠᱫᱚᱢ ᱞᱟᱦᱟ ᱨᱮᱜᱮ ᱞᱮ ᱨᱚᱦᱚᱭᱮᱫ ᱠᱟᱱ ᱛᱟᱸᱦᱮᱱᱟ᱾ ᱟᱫᱚ ᱱᱮᱥ ᱫᱚ ᱛᱷᱚᱲᱟ ᱠᱟᱹᱴᱤᱡ ᱛᱷᱚᱲᱟ ᱜᱟᱱᱞᱮ ᱛᱟᱭᱱᱚᱢ ᱧᱚᱜ ᱠᱟᱱᱟ ᱪᱮᱫᱟᱜ ᱡᱮ ᱱᱟᱜ ᱚᱱᱟ ᱚ ᱫᱟᱜ ᱜᱮ ᱱᱟᱜ ᱚᱱᱟ ᱵᱟᱭ ᱡᱟᱹᱲᱤᱭᱮᱫ ᱠᱟᱱ ᱫᱚ ᱥᱚᱢᱚᱭ ᱨᱮ ᱚᱠᱛᱚ ᱨᱮ ᱟᱫᱚ ᱱᱟᱜ ᱚᱱᱟ ᱤᱭᱟᱹᱛᱮ ᱱᱮᱥ ᱫᱚ ᱱᱟᱜ ᱚᱱᱟ ᱛᱮᱞᱮ ᱵᱤᱞᱚᱢ ᱧᱚᱜ ᱠᱟᱱᱟ᱾ ᱟᱫᱚ ᱚᱱᱟ ᱵᱟᱹᱭ ᱵᱟᱹᱭᱛᱮ ᱱᱟᱜ ᱠᱚᱵᱷᱚᱨᱚᱜᱼᱟ ᱱᱤᱛᱚᱜ ᱫᱚ ᱟᱨ ᱟᱯᱷᱚᱨ ᱠᱚᱦᱚᱸ ᱚᱱᱠᱟ ᱵᱟᱝ ᱞᱟᱹᱴᱩ ᱦᱚᱜ ᱠᱟᱱ ᱛᱟᱸᱦᱮᱱᱟ ᱛᱚ ᱚᱱᱟ ᱤᱭᱟᱹᱛᱮ᱾